ᱦᱮᱸ, ᱡᱚᱸᱦᱟᱨ ᱜᱮ᱾
ᱦᱮᱞᱳ᱾
ᱚᱸ ᱟᱸᱡᱚᱢᱮᱜ-ᱟᱢ ᱤᱧᱟᱜ ᱨᱚᱲ ᱢᱚᱡᱽ ᱜᱮ?
ᱦᱮᱸ, ᱢᱚᱸᱡᱽ ᱜᱮ ᱟᱸᱡᱚᱢᱚᱜ ᱠᱟᱱᱟ᱾
ᱢᱮᱱᱮᱜᱟᱹᱧ᱾ ᱟᱪᱪᱷᱟ ᱟᱪᱪᱷᱟ ᱟᱪᱪᱷᱟ᱾
ᱵᱮᱥ ᱵᱟᱲᱟ ᱜᱮ ᱛᱟᱦᱞᱮ?
ᱦᱮᱸ, ᱟᱞᱮ ᱫᱚ ᱦᱟᱸᱜ ᱵᱮᱥ ᱵᱟᱲᱟ ᱜᱮ᱾ ᱟᱯᱮ ᱜᱮ ᱪᱮᱫ ᱞᱮᱠᱟ ᱢᱮᱱᱟᱜ ᱢᱮᱭᱟ?
ᱟᱞᱮ ᱦᱚ ᱵᱮᱥ ᱵᱟᱲᱟ ᱜᱮ ᱮᱠᱷᱚᱱ ᱫᱚ᱾
ᱦᱚᱸ ᱦᱚᱸ ᱟᱪᱪᱷᱟ᱾
ᱡᱚᱢ ᱵᱟᱲᱟ ᱠᱚ ᱱᱟ?
ᱚ ᱡᱚᱢ ᱵᱟᱲᱟ ᱫᱚ ᱦᱟᱸᱜ ᱦᱩᱭ ᱫᱚ ᱦᱩᱭᱱᱟ ᱛᱮᱦᱮᱧ ᱫᱚ ᱠᱚᱲᱟ ᱱᱤᱛ ᱢᱟᱪᱷᱟ ᱧᱚᱜ ᱜᱮ ᱡᱚᱢ ᱠᱚᱫᱚ ᱦᱩᱭ ᱠᱟᱱᱟ᱾ ᱟᱢ ᱜᱮ ᱡᱚᱢ ᱵᱟᱲᱟ ᱠᱮᱫᱟᱢ?
ᱟᱪᱪᱷᱟ ᱟᱪᱪᱷᱟ᱾ ᱪᱮᱫ ᱠᱚ ᱛᱮᱭᱟᱨ ᱢᱮᱱᱟᱜ-ᱟ ᱦᱳᱭ ᱞᱮᱱᱟ ᱛᱚᱵᱮ ᱛᱮᱦᱮᱧ ᱫᱚ?
ᱛᱮᱦᱮᱧ ᱫᱚ ᱥᱮ ᱦᱚᱸᱲ ᱦᱚᱯᱚᱱ ᱫᱚ ᱪᱮᱫ ᱮᱢ ᱡᱚᱢ-ᱟ ᱵᱷᱟᱹᱡᱤ ᱠᱚ ᱜᱮ᱾ ᱛᱮᱦᱮᱧ ᱫᱚ ᱮᱢᱱᱤ ᱛᱮ ᱜᱮ ᱥᱳᱢᱵᱟᱨ ᱟᱨᱦᱚᱸ ᱥᱳᱢᱵᱟᱨ ᱯᱚᱨᱮ ᱟᱸ ᱦᱩᱲᱩ ᱨᱚᱦᱚᱭ ᱠᱚᱫᱚ ᱛᱤᱱᱟᱹᱜ ᱡᱟᱹᱨ ᱨᱮ ᱢᱮᱱᱟ ᱟᱠᱟᱫᱟ?
ᱦᱩᱲᱩ ᱨᱚᱦᱚᱭ ᱠᱚᱫᱚ ᱱᱤᱛᱚᱜ ᱫᱚ ᱟᱞᱮ ᱥᱮᱱ ᱫᱚ ᱮᱠᱫᱚᱢ ᱥᱟᱹᱨ ᱥᱟᱹᱨᱫᱤᱣ ᱠᱟᱱᱟ ᱞᱮ᱾ ᱥᱟᱹᱨᱫᱤ ᱦᱩᱭ ᱠᱟᱱᱟ ᱛᱚ᱾ ᱟᱫᱚᱢ ᱠᱚ ᱢᱤᱫ ᱵᱟᱨ ᱦᱚᱸᱲ ᱫᱚᱠᱚ ᱮᱸ ᱨᱚᱲ ᱵᱟᱢ ᱟᱸᱡᱚᱢᱮᱜ-ᱟ ᱤᱧᱟᱹᱜ ᱢᱚᱡᱽ ᱛᱮ?
ᱟᱸᱡ ᱟᱡᱚᱢ ᱟᱡᱢᱚᱜ ᱠᱟᱱᱟ ᱟᱡᱢᱚᱜ ᱠᱟᱱᱟ ᱾
ᱟᱪᱪᱷᱟ ᱟᱪᱪᱷᱟ, ᱢᱮᱱᱮᱜ ᱠᱟᱱ ᱛᱟᱦᱮᱞᱤᱧ ᱦᱩᱲᱩ ᱨᱚᱦᱚᱭ ᱠᱚᱫᱚ ᱟᱞᱮ ᱥᱮᱫ ᱫᱚᱞᱮ ᱥᱟᱹᱨᱫᱤ ᱵᱟᱲᱟᱣ ᱟᱠᱟᱱᱟ ᱛᱚ᱾ ᱚᱱᱮ ᱚᱝᱠᱟ ᱜᱮ ᱟᱞᱮ ᱥᱮᱫ ᱢᱟ ᱮᱠᱫᱚᱢ ᱛᱤᱦᱤᱧ ᱢᱟ ᱫᱟᱜ ᱠᱮᱫᱟᱭ ᱡᱟᱹᱥᱛᱤ ᱧᱚᱜ᱾ ᱟᱨ ᱦᱚᱞᱟ ᱢᱟᱸᱫᱷᱮᱨ ᱠᱷᱚᱱ ᱜᱮ ᱫᱟᱜ ᱫᱚᱭ ᱫᱟᱜ ᱮᱫᱟ᱾ᱚᱱ ᱚᱱᱛᱮ ᱜᱮ ᱫᱟᱜ ᱡᱟᱹᱲᱤ ᱠᱚ ᱪᱮᱫ ᱞᱮᱠᱟ?
ᱱᱚᱛᱮ ᱢᱟ ᱫᱟᱜᱮᱜ ᱦᱳᱲᱳ ᱨᱚᱦᱚᱭ ᱠᱚᱫᱚ ᱟᱹᱣᱨᱤᱭᱟᱜᱼᱟ, ᱠᱟᱨᱚᱱ ᱦᱩᱭᱩᱜ ᱠᱟᱱᱟ ᱛᱚᱞᱟ ᱠᱚ ᱦᱩᱰᱤᱧ ᱜᱮᱭᱟ ᱟᱨ ᱫᱟᱜ ᱦᱚᱸ ᱚᱝᱠᱟ ᱫᱚ ᱵᱟᱭ ᱞᱟᱜᱟᱜ ᱠᱟᱱᱟ ᱵᱟᱹᱫ ᱵᱟᱹᱭᱦᱟᱹᱲ ᱠᱚᱨᱮᱜ ᱡᱮ, ᱨᱚᱦᱚᱭ ᱜᱟᱱᱚᱜᱼᱟ ᱢᱮᱱᱛᱮ ᱟᱨᱠᱤ᱾
ᱚ ᱦᱚᱸ ᱟᱪᱷᱟ ᱟᱪᱷᱟ᱾
ᱦᱩᱸ᱾
ᱟᱯᱮ ᱥᱮᱫ ᱢᱟ ᱚᱱᱛᱮ ᱢᱟ ᱡᱟᱹᱱᱤᱡ ᱠᱷᱟᱹᱞᱤ ᱚᱱᱟ ᱥᱮᱨᱢᱟ ᱡᱟᱹᱲᱤ ᱵᱷᱚᱨᱥᱟ ᱜᱮ ᱦᱟᱸᱜ ᱚᱱᱠᱟ ᱱᱟᱞᱟ ᱠᱚᱦᱚᱸ ᱢᱟ ᱵᱟᱹᱱᱩᱜᱼᱟ᱾
ᱵᱟᱝ ᱵᱟᱝ ᱱᱟᱞᱟ ᱠᱚ ᱢᱮᱱᱟᱜ ᱟᱠᱟᱫ-ᱟ, ᱢᱮᱱᱠᱷᱟᱱ ᱟᱫᱚ ᱛᱟᱣ ᱠᱟᱹᱴᱤᱡ ᱦᱚᱸᱲ ᱠᱚ ᱠᱚᱭᱚᱜ ᱫᱟ, ᱡᱟᱛᱮ ᱥᱮᱨᱢᱟ ᱡᱟᱹᱲᱤᱛᱮ ᱡᱩᱫᱤ ᱦᱩᱭᱩᱜ ᱠᱷᱟᱱ ᱵᱷᱟᱜᱮ, ᱵᱟᱝᱠᱷᱟᱱ ᱵᱤᱱᱤ ᱠᱚ ᱢᱮᱱᱟᱜ ᱟᱠᱟᱫᱟ, ᱱᱟᱞᱟ ᱠᱚ, ᱜᱟᱰᱟ ᱠᱚ ᱢᱮᱱᱟᱜ ᱟᱠᱟᱫᱟ ᱚᱱᱟ ᱠᱷᱚᱱ ᱜᱮ ᱵᱟᱝᱠᱷᱟᱱ ᱨᱚᱦᱚᱭᱚᱜᱼᱟ᱾ ᱟᱫᱚ ᱛᱚᱞᱟ ᱠᱚᱫᱚ ᱛᱟᱭᱱᱚᱢ ᱛᱮ ᱜᱤᱲᱤᱭᱟᱭ ᱛᱚ, ᱟᱫᱚ ᱚᱱᱟ ᱠᱷᱟᱹᱛᱤᱨ ᱞᱟᱹᱭ ᱫᱟᱠᱚ ᱦᱟᱯᱮ ᱟᱹᱣᱨᱤᱭᱟᱜ-ᱟ ᱛᱚ᱾
ᱦᱚᱸ ᱦᱚᱸ ᱦᱩᱸ ᱟᱪᱪᱷᱟ ᱟᱪᱪᱷᱟ ᱟᱪᱪᱷᱟ᱾
ᱩᱸ᱾
ᱟᱞᱮ ᱥᱮᱫ ᱵᱟᱝᱢᱟ ᱡᱟᱦᱟᱸ ᱛᱚᱞᱟ ᱯᱮ ᱞᱟᱹᱭᱮᱜ-ᱟ ᱟᱸᱡᱚᱢ? ᱚᱱᱮ ᱮᱸ ᱟᱯᱮ ᱥᱮᱫ ᱚᱱᱟ ᱡᱟᱦᱟᱸ ᱦᱩᱲᱩ ᱯᱮ ᱟᱯᱷᱚᱨᱟ ᱚᱱᱟ ᱫᱚ ᱛᱚᱞᱟ ᱠᱚ ᱞᱟᱹᱭᱟ ᱥᱮ ᱟᱞᱮ ᱥᱮᱫ ᱫᱚ ᱛᱚᱞᱟ ᱫᱚ ᱵᱟ ᱠᱚ ᱞᱟᱹᱭᱟ ᱛᱚᱞᱟ ᱢᱟ ᱟᱞᱮ ᱥᱮᱫ ᱢᱟ ᱵᱟᱠᱩ ᱵᱩᱡᱷᱟᱹᱣ ᱜᱮᱭᱟ, ᱵᱟᱠᱟ ᱵᱩᱡᱷᱟᱹᱣᱟ ᱟᱞᱮ ᱥᱮᱫ ᱨᱮᱱ ᱛᱚᱞᱟ ᱢᱟ᱾ ᱠᱩᱞᱤ ᱞᱮ ᱠᱩᱞᱤ ᱞᱮᱠᱷᱟᱱ ᱜᱮ, ᱛᱚ ᱤᱧ ᱫᱚ ᱥᱚᱢᱚᱭᱨᱮ ᱚᱝᱠᱟ ᱜᱟᱯᱟᱞᱢᱟᱨᱟᱣ ᱠᱚ ᱦᱩᱭᱩᱜ ᱛᱮ ᱵᱚᱞᱮ ᱛᱷᱚᱲᱟ ᱵᱩᱡᱷᱟᱹᱣ ᱦᱩᱭ ᱟᱠᱟᱱᱟ ᱠᱤᱱᱛᱩ ᱮᱱᱦᱚᱸ ᱱᱟᱜ ᱠᱷᱟᱱ ᱱᱟᱣᱟ ᱱᱟᱣᱟ ᱧᱚᱜ ᱜᱮ ᱵᱩᱡᱷᱟᱹᱜ-ᱟ᱾ ᱛᱚᱞᱟ ᱚᱝᱠᱟ ᱟᱸᱡᱚᱢ
ᱟᱯᱮ ᱥᱮᱫ ᱢᱟ ᱪᱮᱫ ᱠᱚ ᱞᱟᱹᱭᱟ ᱚᱱᱟᱫᱚ ᱛᱟᱦᱚᱞᱮ?
ᱟᱞᱮ ᱥᱮᱱ ᱫᱚ ᱜᱟᱹᱪᱷᱤ ᱠᱚ ᱢᱮᱛᱟᱜ-ᱟ ᱚᱱᱟ ᱫᱚ᱾
ᱚ ᱟᱪᱪᱷᱟ ᱟᱪᱪᱷᱟ ᱟᱪᱪᱷᱟ ᱪᱷᱟ ᱪᱷᱟ, ᱱᱟᱯᱟᱭ ᱜᱮ ᱛᱟᱦᱚᱞᱮ ᱦᱩᱸ᱾
ᱦᱩᱸ᱾
ᱚ ᱛᱟᱨ ᱥᱚᱵᱡᱤ ᱠᱚ ᱪᱮᱫ ᱞᱮᱠᱟ ᱪᱟᱥ ᱵᱟᱲᱟ ᱟᱯᱮ ᱚᱱᱛᱮ?
ᱦᱮᱸ ᱪᱟᱥ ᱠᱟᱱ ᱜᱮᱭᱟ ᱡᱟᱜᱮ ᱛᱷᱚᱲᱟ ᱛᱷᱚᱲᱤ, ᱚᱲᱟᱜ ᱨᱮ ᱡᱚᱢ ᱵᱟᱲᱟᱭ ᱞᱮᱠᱟ᱾ ᱵᱟᱲᱜᱤ ᱠᱚᱦᱚᱸ ᱠᱟᱹᱴᱤᱡ ᱧᱚᱜ ᱜᱮᱭᱟ ᱥᱮ᱾ ᱚᱱᱟᱛᱮ ᱛᱷᱚᱲᱟ ᱜᱮ ᱪᱟᱥ ᱠᱚ ᱦᱩᱭ ᱟᱠᱟᱱᱟ ᱚᱲᱟᱜ ᱨᱮ ᱡᱚᱢ ᱵᱟᱲᱟ ᱞᱮᱠᱟ᱾
ᱩᱸ ᱩᱸ ᱩᱸ᱾
ᱵᱟᱝ ᱟᱹᱠᱷᱨᱤᱧ ᱵᱟᱲᱟ ᱞᱮᱠᱟ ᱫᱚ ᱵᱟᱝ ᱟᱫᱚ, ᱚᱱᱮ ᱥᱚᱢᱚᱭ ᱨᱮᱫᱚ ᱵᱚᱞᱮ ᱡᱚ ᱠᱚᱫᱚ ᱡᱟᱹᱥ ᱛᱤ ᱧᱚᱜ ᱦᱩᱭ ᱞᱮᱱᱠᱷᱟᱱ ᱟᱫᱚ ᱚᱲᱟᱜ ᱨᱮᱱᱟᱜ ᱢᱟ ᱢᱤᱫ ᱨᱚᱠᱚᱢ ᱡᱚᱢ ᱢᱟ ᱵᱟᱝ ᱥᱤᱵᱤᱞᱟ ᱥᱮ, ᱛᱚ ᱥᱚᱢᱚᱭ ᱨᱮᱫᱚ ᱟᱹᱠᱷᱨᱤᱧ ᱦᱩᱭᱩᱜ ᱜᱮᱭᱟ᱾ ᱟᱨ ᱚᱱᱠᱟ ᱟᱹᱠᱷᱨᱤᱧ ᱠᱩ ᱮᱸ ᱜᱩᱱᱟᱹᱱ ᱠᱟᱛᱮ ᱫᱚ ᱨᱚᱦᱚᱭ ᱫᱚ ᱵᱟᱝ ᱦᱩᱭ ᱠᱟᱱᱟ᱾
ᱚ ᱟᱪᱪᱷᱟ ᱟᱪᱪᱷᱟ᱾ ᱦᱳᱭ ᱜᱮ ᱛᱟᱦᱚᱞᱮ᱾
ᱟᱨ ᱚᱱᱛᱮ ᱫᱚ ᱪᱮᱫ ᱠᱚᱯᱮ ᱪᱟᱥᱫᱟ ᱛᱚᱵᱮ ᱦᱟᱸᱜ?
ᱱᱚᱛ ᱱᱚᱛᱮ ᱢᱟ ᱟᱱᱟᱡᱽ ᱠᱚ ᱫᱚᱢᱮ ᱪᱟᱥᱚᱜ-ᱟ ᱞᱟᱹᱭ ᱞᱮᱠᱷᱟᱱ ᱫᱚ ᱢᱚᱴᱟᱢᱩᱴᱤ ᱥᱚᱥᱟ, ᱡᱷᱤᱸᱜᱟᱹ, ᱢᱚᱴᱚᱨ ᱮᱢᱟᱱ ᱠᱤᱪᱷᱩ ᱠᱚ᱾ ᱦᱳᱭ ᱪᱟᱥ ᱫᱚᱠᱚ ᱪᱟᱥ ᱜᱮᱭᱟ ᱱᱚᱛᱮ ᱟᱞᱮ ᱢᱟ ᱠᱟᱹᱴᱤᱡ ᱴᱚᱰᱟᱝ ᱫᱤᱥᱚᱢ ᱦᱚᱲ ᱛᱚ, ᱩᱸ ᱫᱟᱜ ᱯᱮᱨᱮᱡ ᱛᱮ ᱥᱚᱢᱚᱭ ᱦᱟ ᱛᱟᱣᱟ, ᱚᱱᱟ ᱨᱮᱜᱮ ᱠᱤᱱᱛᱩ ᱴᱚᱰᱟᱝ ᱫᱤᱥᱚᱢ ᱦᱚᱲ ᱛᱚ ᱟᱫᱚ ᱜᱷᱩᱴᱩ ᱨᱮᱫᱚ ᱡᱟᱹᱥᱛᱤ ᱜᱮ ᱟᱱᱟᱡᱽ ᱠᱚ
ᱟᱪᱪᱷᱟ ᱟᱪᱪᱷᱟ᱾ ᱥᱚᱢᱚᱭ ᱨᱮ ᱪᱮᱠᱟ ᱪᱚᱝ ᱨᱚᱲ ᱰᱤᱥᱴᱟᱵᱽ ᱧᱚᱜᱚᱜ ᱠᱟᱱ ᱛᱟᱢᱟ?
ᱚ, ᱱᱤᱛᱳᱜ ᱨᱮᱜᱮ ᱟᱸᱡᱚᱢ ᱮᱱᱟ?
ᱦᱮᱸ ᱦᱮᱸ ᱢᱟᱱᱮ ᱨᱚᱲ ᱫᱚ ᱟᱸᱡᱚᱢ ᱴᱷᱤᱠᱩᱜ ᱠᱟᱱ ᱜᱮᱭᱟ ᱥᱚᱢᱚᱭ ᱨᱮ ᱢᱟᱱᱮ ᱛᱚ, ᱢᱮᱱᱫᱟᱹᱧ ᱨᱚᱲ ᱫᱚ ᱟᱸᱡᱚᱢ ᱴᱷᱤᱠᱚᱜ ᱠᱟᱱ ᱜᱮᱭᱟ ᱥᱚᱢᱚᱭ ᱨᱮ ᱫᱤᱜᱟᱹᱜ ᱫᱤᱜᱟᱹᱜ ᱧᱚᱜᱚᱜ ᱠᱟᱱ ᱛᱟᱢᱟ᱾
ᱚ ᱚ, ᱟᱪᱪᱷᱟ ᱟᱪᱪᱷᱟ ᱪᱷᱟ ᱪᱷᱟ ᱪᱷᱟ ᱪᱷᱟ᱾ ᱦᱮᱸ᱾ ᱛᱟᱯᱚᱨᱮ ᱮᱸᱻ ᱯᱟᱛᱟ ᱯᱚᱨᱚᱵᱽ ᱠᱚ ᱪᱮᱫᱞᱮᱠᱟ ᱟᱯᱮ ᱥᱮᱫ ᱫᱚ ᱦᱩᱭ ᱵᱟᱲᱟᱜ-ᱟ?
ᱦᱚᱸ ᱯᱟᱛᱟ ᱯᱚᱨᱚᱵᱽ ᱠᱚᱢᱟ ᱱᱤᱛᱚᱜ ᱢᱟ ᱵᱟᱹᱱᱩᱜ ᱦᱟᱛᱟᱲᱟ ᱦᱟᱸᱜ ᱟᱞᱮ ᱥᱮᱫ ᱢᱟ ᱪᱟᱵᱟᱣ ᱵᱟᱲᱟᱣ ᱠᱟᱱᱟ ᱱᱤᱛᱚᱜ ᱫᱚ᱾ ᱟᱸ, ᱛᱚ ᱚᱱᱟ ᱞᱟᱦᱟ ᱧᱚᱜ ᱦᱩᱭᱩᱜ ᱦᱩᱞ ᱢᱟᱦᱟᱜᱤ ᱯᱟᱨᱚᱢ ᱠᱟᱱᱟ, ᱤᱱᱟᱹ ᱛᱟᱭᱱᱚᱢ ᱫᱚ ᱪᱮᱫ ᱜᱮ ᱟᱫᱚ ᱵᱟᱹᱱᱩᱜ ᱦᱟᱛᱟᱲᱟ᱾
ᱟᱞᱮ ᱥᱮᱱ ᱫᱚ ᱢᱮᱞᱟ ᱠᱚᱫᱚ ᱚᱱᱟ ᱤᱭᱟᱹ ᱠᱚᱜᱮ ᱦᱩᱭᱩᱜ-ᱟ ᱡᱟᱹᱥᱛᱤ ᱫᱚ ᱟᱸᱻ ᱫᱤᱵᱤ ᱢᱮᱞᱟ ᱠᱚ ᱡᱟᱦᱟᱸ ᱫᱩᱨᱜᱟᱹ ᱯᱩᱡᱟᱹ ᱵᱚᱱ ᱢᱮᱱᱟ ᱚᱱᱟ ᱠᱚᱜᱮ ᱦᱩᱭᱩᱜ-ᱟ ᱡᱟᱹᱥᱛᱤ ᱢᱟ᱾ ᱟᱨ ᱥᱟᱱᱛᱟᱲ ᱠᱚᱣᱟᱜ ᱵᱚᱱ ᱢᱮᱱ ᱞᱮᱠᱷᱟᱱ ᱢᱟ ᱚᱝᱠᱟ ᱮᱱᱮ ᱦᱩᱞ ᱢᱟᱦᱟ ᱠᱩᱜᱤ᱾ ᱤᱱᱟᱹ ᱥᱟᱞᱟᱜ ᱛᱮ ᱥᱚᱨᱦᱟᱭ ᱠᱚ ᱵᱟᱦᱟ ᱠᱚ ᱤᱱᱟᱹ ᱠᱚᱜᱮ᱾ ᱟᱨ ᱪᱮᱫᱞᱮᱠᱟ? ᱟᱯᱮ ᱥᱮᱫ ᱫᱚ ᱯᱟᱛᱟ ᱯᱚᱨᱚᱵᱽ ᱠᱚ ᱦᱩᱭᱩᱜ ᱠᱟᱱᱟ ᱪᱮᱛᱟ?